ᱮ ᱦᱮᱸ ᱞᱟᱹᱭ ᱫᱟᱹᱧ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱛᱟᱦᱚᱞᱮ ᱪᱮᱜ ᱠᱚᱵᱤᱱ ᱪᱤᱠᱟᱹᱭ ᱫᱟ?
ᱟᱹᱞᱤᱧ ᱫᱚ ᱦᱚᱸᱜ-ᱚᱭ ᱪᱚᱠ ᱥᱮᱜ ᱞᱤᱧ ᱦᱮᱡ ᱞᱮᱱᱟ ᱟᱞᱮᱭᱟᱜ᱾ ᱟᱫᱚ ᱚᱲᱟᱜ ᱥᱮ ᱜᱮᱞᱤᱧ ᱪᱟᱞᱟᱜ-ᱟ ᱟᱨᱠᱤ, ᱠᱷᱮᱛ ᱥᱮᱜ ᱞᱤᱧ ᱪᱟᱞᱟᱜ ᱪᱟᱞᱟᱜ-ᱟ ᱠᱟᱢᱤᱱ ᱠᱚᱠᱚ ᱞᱟᱜᱟᱣ ᱠᱟᱱᱟ᱾ ᱦᱩᱸ ᱛᱟᱦᱞᱮ ᱠᱷᱟᱹᱡᱟᱹᱲᱤ ᱦᱮᱸ ᱠᱷᱟᱹᱡᱟᱹᱲᱤ ᱪᱚᱯ ᱠᱚ ᱤᱫᱤ ᱦᱩᱭᱩᱜ-ᱟ ᱠᱟᱢᱤᱱ ᱠᱚ ᱢᱮᱱᱟᱜ ᱠᱚᱣᱟ ᱢᱩᱱᱤᱥ ᱠᱚ ᱢᱮᱱᱟᱜ ᱠᱚᱣᱟ ᱩᱱᱠᱩ ᱛᱚ ᱚ
ᱴᱟᱣᱟᱨ ᱫᱚᱢᱮ ᱰᱤᱥᱴᱟᱵᱮᱫ ᱛᱟᱵᱤᱱᱟᱭ ᱜᱚᱝᱠᱮ᱾
ᱦᱩᱸ?
ᱵᱟᱵᱤᱱ ᱟᱸᱡᱚᱢ ᱫᱟᱲᱮᱭᱟᱜ, ᱟᱹᱵᱤᱱ ᱫᱚ ᱵᱟᱵᱤᱱ ᱟᱸᱡᱚᱢᱟ?
ᱦᱮᱸ ᱱᱮᱛᱚᱜ ᱫᱚ, ᱦᱮᱸ ᱵᱟᱝ ᱟᱸᱡᱚᱢᱚᱜ ᱠᱟᱱ ᱛᱟᱦᱮᱸᱫ ᱱᱮᱛᱚᱜ ᱟᱨᱚ ᱴᱷᱤᱠ ᱠᱟᱱᱟ᱾
ᱟᱸᱡᱚᱢᱚᱜ ᱠᱟᱱᱟ ᱟᱪᱪᱷᱟ᱾
ᱦᱮᱸ᱾
ᱛᱮ ᱟᱵᱤᱱ ᱜᱮ ᱪᱮᱫ ᱠᱚᱵᱤᱱ ᱠᱟᱹᱢᱤ ᱵᱟᱲᱟᱭᱮᱫᱟ?
ᱟᱞᱤᱧ ᱦᱚᱸ ᱦᱚᱸᱜᱼᱚᱭ ᱠᱷᱮᱛ ᱥᱮᱫ ᱜᱮᱞᱤᱧ ᱦᱮᱡ ᱞᱮᱱᱟ ᱫᱟᱜ ᱧᱮᱞ᱾
ᱦᱩᱸ᱾
ᱫᱟᱜ ᱠᱟᱱᱟ, ᱢᱚᱴᱟ ᱢᱩᱴᱤ ᱥᱤ ᱫᱚ ᱜᱟᱱᱚᱜᱼᱟ᱾ ᱚᱱᱚ ᱚᱱᱟ ᱜᱮᱞᱤᱧ ᱪᱤᱱᱛᱟᱹ ᱵᱷᱟᱵᱽᱱᱟᱭᱮᱫᱟ ᱴ, ᱢᱤᱫ ᱪᱟᱥ ᱠᱟᱛᱮᱫ ᱴᱨᱟᱠᱴᱟᱨ ᱛᱮᱞᱤᱧ ᱥᱤ ᱫᱚᱦᱚ ᱠᱟᱜ-ᱟ᱾ ᱜᱷᱟᱸᱥ ᱠᱚᱦᱚᱸ ᱜᱩᱡᱩᱜ ᱨᱟ᱾
‌ᱦᱩᱸ᱾ ᱚ ᱛᱟᱦᱚᱞᱮ ᱟᱯᱮ ᱥᱮᱫ ᱫᱚ ᱞᱚᱴᱟᱨ ᱛᱮᱠᱚ ᱥᱤᱭᱟ?
ᱦᱳᱭ, ᱞᱚᱴᱟᱨ ᱛᱮᱦᱚᱸ ᱠᱟᱴ ᱱᱟᱦᱮᱞ ᱛᱮᱦᱚᱸ᱾
ᱟᱪᱪᱷᱟ, ᱛᱟᱦᱚᱞᱮ ᱜᱚᱝᱠᱮ ᱟᱵᱤᱱ ᱟᱯᱮ ᱥᱮᱫ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱮ ᱫᱚ ᱵᱤᱞᱟᱹᱛ ᱫᱤᱥᱚᱢ᱾
ᱟᱪᱪᱷᱟ᱾ ᱚ, ᱛᱟᱦᱚᱞᱮ ᱟᱯᱮ ᱫᱚ ᱵᱤᱨ ᱴᱤᱨ ᱫᱚ ᱥᱟᱺᱜᱤᱧ ᱜᱮ ᱛᱟᱯᱮᱭᱟ ᱵᱟᱝ?
ᱦᱟᱹᱣ ᱵᱤᱨ ᱠᱚᱫᱚ ᱥᱟᱺᱜᱤᱧ ᱜᱮᱭᱟ᱾
ᱚ, ‌ᱟᱪᱪᱷᱟ᱾ ᱟᱞᱮ ᱥᱮᱫ ᱢᱟ ᱵᱤᱨ ᱫᱤᱥᱚᱢ ᱛᱚ, ᱛᱟᱦᱚᱞᱮ ᱱᱤ ᱛᱚᱜ ᱫᱚ ᱩᱫ ᱠᱚ, ᱯᱩᱴᱠᱟᱹ ᱠᱚ, ᱵᱟᱹᱞᱤ ᱩᱫ ᱠᱚ ᱟᱰᱤ ᱨᱚᱠᱚᱢ ᱟᱭᱢᱟ ᱳᱫ ᱧᱟᱢᱚᱜ ᱠᱟᱱᱟ ᱟᱨᱠᱤ ᱵᱤᱨ ᱠᱚᱨᱮ᱾
ᱦᱮᱸ᱾
ᱦᱩᱸ, ᱛᱟ ᱛᱟᱦᱚᱞᱮ ᱦᱞᱮ ᱪᱟᱞᱟᱣ ᱦᱩᱭᱩᱜ ᱜᱮᱭᱟ ᱢᱟᱡᱷᱮᱨ ᱢᱚᱫᱽᱫᱷᱮ ᱦᱟᱞᱟᱝ᱾ ᱦᱩᱸ, ᱛᱟᱦᱚᱞᱮ ᱚᱱᱟᱠᱚ ᱦᱟᱞᱟᱝ ᱠᱟᱛᱮᱜ ᱥᱤᱡᱤᱱ ᱨᱮᱱᱟᱜ
ᱦᱚᱸ ᱥᱤᱡᱤᱱ ᱦᱚᱸ᱾
ᱚᱱᱟ ᱫᱚ ᱟᱨ ᱥᱚᱵ ᱫᱤᱱ ᱫᱚ ᱵᱟᱝ ᱧᱟᱢᱚᱜᱼᱟ,
ᱵᱟᱝ᱾
ᱟᱯᱮ ᱫᱚ ᱦᱚᱭᱛᱚ ᱵᱟᱡᱟᱨ ᱨᱮᱯᱮ ᱠᱤᱨᱤᱧ ᱠᱟᱛᱮ ᱡᱚᱢ ᱦᱩᱭᱩᱜ ᱛᱟ
ᱦᱮᱸ, ᱚᱱᱟ ᱦᱚᱸ ᱵᱟᱠᱚ ᱧᱟᱯᱟᱢᱟ ᱵᱟᱡᱟᱨ ᱨᱮᱦᱚᱸ᱾
ᱟᱰᱤ ᱥᱟᱺᱜᱤᱧ ᱵᱟᱡᱟᱨ, ᱵᱟᱡᱟᱨ ᱥᱮᱱᱚᱜ ᱛᱮᱜᱮ ᱛᱟᱦᱚᱞᱮ ᱯᱟᱹᱭᱠᱟᱹᱨ ᱠᱚ ᱛᱩᱞᱟᱹᱣ ᱠᱚᱣᱟ᱾
ᱡᱮ ᱵᱟᱡᱟᱨ ᱨᱮᱦᱚᱸ ᱠᱤᱨᱤᱧ ᱠᱟᱛᱮᱜ ᱵᱤᱱ ᱡᱚᱢ ᱠᱚᱣᱟ, ᱚᱱᱟ ᱦᱚᱸ ᱥᱚᱵ ᱫᱤᱱ ᱫᱚ ᱵᱟᱠᱚ ᱧᱟᱢᱚᱜᱼᱟ᱾ ᱥᱟᱺᱜᱤᱧ ᱵᱟᱡᱟᱨ ᱛᱚ᱾
ᱦᱮᱸ᱾
ᱛᱟᱦᱚᱞᱮ ᱜᱚᱝᱠᱮ ᱟᱯᱮ ᱢᱟ ᱵᱤᱨ ᱫᱤᱥᱚᱢ, ᱛᱟᱦᱚᱞᱮ ᱥᱤᱠᱬᱤᱡ ᱠᱚᱫᱚ ᱪᱮᱫ ᱞᱮᱠᱟ?
ᱦᱮᱸ ᱥᱤᱠᱲᱤᱡ ᱠᱚᱫᱚ ᱫᱚᱢᱮ ᱜᱳ, ᱫᱚᱢᱮ ᱢᱮᱱᱟᱜ ᱠᱚᱣᱟ ᱥᱤᱠᱲᱤᱡ ᱠᱚ᱾
ᱦᱮᱸ᱾
ᱛᱟᱦᱞᱮ ᱚᱱᱠᱟ ᱜᱮ ᱥᱤᱠ ᱥᱤᱸᱠᱲᱤᱡ ᱨᱮᱱᱟᱜ ᱱᱤᱛᱚᱜ ᱫᱚ ᱞᱟᱦᱟ ᱛᱮᱫᱚ ᱚᱱᱮ ᱥᱤᱸᱫᱟᱹᱨᱤ ᱥᱟᱠᱟᱢ ᱚᱱᱟ ᱫᱷᱩᱶᱟᱹ ᱠᱟᱛᱮᱫ ᱠᱚ ᱞᱟᱜᱟᱣ ᱦᱩᱭᱩᱜ ᱛᱟᱦᱮᱸᱫ᱾ ᱟᱨ ᱱᱮᱛᱟᱨ ᱫᱚ ᱦᱟᱱᱮ ᱟᱭᱢᱟ ᱡᱤᱱᱤᱥ ᱦᱮᱡ ᱟᱠᱟᱱᱟ ᱫᱚᱠᱟᱱ ᱠᱚᱨᱮ, ᱚᱱᱮ ᱡᱟᱦᱟᱸ ᱫᱷᱩᱯ ᱠᱚ ᱠᱚᱭᱮᱞ ᱠᱚ᱾
ᱦᱩᱸ᱾
ᱛᱟᱯᱚᱨᱮ ᱚᱱᱟ ᱢᱟᱛᱚ ᱦᱮᱸ ᱥᱤᱠᱬᱤᱡ ᱞᱟᱜᱟ ᱞᱟᱹᱜᱤᱫ᱾ ᱛᱟᱯᱚᱨᱮ ᱡᱟᱹᱯᱤᱫ ᱥᱚᱢᱚᱭ ᱢᱚᱥᱟᱨᱤ ᱵᱮᱵᱚᱦᱟᱨ ᱦᱩᱭᱩᱜ-ᱟ᱾
ᱦᱮᱸ᱾
ᱦᱩᱸ᱾
ᱦᱳᱭ᱾
ᱛᱟᱦᱞᱮ ᱚᱱᱟ ᱥᱟᱶᱛᱮᱜᱮᱧ ᱢᱚᱱᱮᱭᱮᱜ-ᱟ ᱥᱤᱠᱬᱤᱡ ᱫᱚ ᱫᱚᱢᱚᱱ ᱨᱮᱱᱟᱜ ᱤᱭᱟᱹ ᱢᱮᱱᱟᱜ-ᱟ ᱪᱮᱥᱴᱟ ᱦᱩᱭᱩᱜ ᱠᱟᱱᱟ ᱟᱨᱠᱤ᱾
ᱦᱩᱸ᱾
ᱟᱨ ᱥᱤᱠᱬᱤᱡ ᱠᱚ ᱯᱟᱨᱪᱟᱣ ᱦᱚᱪᱚᱜ᱾ ᱵᱟᱝ ᱦᱚᱪᱚ ᱟᱠᱚ ᱦᱩᱭᱩᱜ-ᱟ, ᱪᱮᱫᱟᱜ ᱥᱮ ᱥᱩᱨ-ᱥᱩᱯᱩᱨ ᱠᱚᱨᱮ ᱡᱩᱫᱤ ᱫᱟᱜ ᱠᱚ ᱤᱭᱟᱹ ᱠᱚ ᱢᱟᱱᱮ ᱚᱱᱠᱟ ᱚᱸᱡᱽᱨᱟ ᱡᱟᱭᱜᱟ ᱨᱮ ᱡᱩᱫᱤ ᱛᱟᱸᱦᱮᱱᱟ ᱦᱮᱸ ᱰᱚᱵᱷᱟᱜ ᱠᱚ ᱡᱩᱫᱤ ᱛᱟᱸᱦᱮᱱᱟ᱾ ᱚᱱᱟ ᱠᱚ ᱫᱚᱦᱚ ᱵᱟᱝ ᱜᱟᱱᱚᱜ-ᱟ ᱡᱮᱢᱚᱱ ᱫᱟᱜ ᱡᱚᱨᱚ ᱞᱮᱠᱷᱟᱱ ᱜᱮ ᱞᱤᱸᱡᱤ ᱪᱟᱞᱟᱜ ᱢᱟ᱾ ᱦᱩᱸ, ᱚᱱᱮ ᱰᱚᱵᱷᱟᱜ ᱢᱚᱵᱟᱜ ᱛᱟᱦᱮᱸ ᱞᱮᱠᱷᱟᱱ ᱜᱮᱛᱚ ᱥᱤᱠᱬᱤᱡ ᱠᱚ ᱡᱟᱱᱟᱢᱚᱜ-ᱟ ᱛᱚ᱾
ᱦᱩᱸ᱾
ᱵᱩᱡ ᱠᱮᱜ-ᱟ. ᱵᱤᱱ᱾
ᱦᱮᱸ᱾
ᱦᱩᱸ ᱦᱩᱸ᱾ ᱟᱪᱪᱷᱟ᱾ ᱥᱤᱠᱬᱤᱡ ᱠᱚᱫᱚ ᱯᱨᱚᱪᱩᱨ ᱜᱮ ᱢᱮᱱᱟᱜ ᱠᱚᱣᱟ ᱟᱞᱮ ᱥᱮᱫ ᱫᱚ᱾ ᱟᱯᱮ ᱥᱮᱫ ᱫᱚ ᱪᱮᱫ ᱞᱮᱠᱟ?
ᱱᱚᱛᱮ ᱦᱚᱸ ᱯᱷᱟᱸᱠ ᱨᱮ ᱫᱩᱲᱩᱵ ᱵᱟᱭ ᱜᱟᱱᱚᱜ-ᱟ᱾
ᱟᱪᱪᱷᱟ᱾
ᱟᱹᱭᱩᱵ ᱠᱟᱱ ᱥᱮ᱾ ᱚᱱᱮ ᱚᱲᱟᱜ ᱥᱩᱨ ᱠᱷᱚᱱᱟᱜ ᱜᱮ ᱢᱟᱴ ᱛᱚ, ᱟᱫᱚ ᱛᱟᱞᱦᱮ ᱥᱤᱠᱬᱤᱡ ᱫᱚ ᱫᱷᱟ. ᱨ ᱜᱮ
ᱦᱩᱸ ᱦᱩᱸ᱾
ᱱᱮᱛᱟᱨ ᱥᱤᱠᱬᱤᱡ ᱜᱮᱨ ᱢᱟᱱᱮ ᱨᱳᱠ ᱦᱩᱭᱩᱜ ᱠᱟᱱᱟ᱾
ᱦᱮᱸ᱾ ᱛᱟᱦᱞᱮ ᱜᱚᱝᱠᱮ ᱟᱯᱮ ᱥᱮᱫ ᱫᱚ ᱫᱚᱢᱮ ᱠᱚ ᱞᱟᱹᱭ ᱫᱚ ᱵᱤᱞᱟᱹᱛ ᱥᱮᱫ ᱫᱚᱢᱮ ᱦᱟᱹᱛᱤ ᱠᱚ ᱪᱟᱞᱟᱜ-ᱟ᱾
ᱦᱮᱸ, ᱦᱤᱡᱩᱜ ᱜᱮᱭᱟ ᱠᱚ ᱥᱤᱡᱤᱱ ᱨᱮ᱾
ᱦᱮᱸ, ᱟᱪᱪᱷᱟ᱾ ᱛᱟᱦᱞᱮ ᱦᱳᱲᱳ ᱠᱚ ᱡᱚᱢ ᱤᱫᱤᱭᱟ ᱥᱮ ᱠᱚ ᱦᱳᱲᱳ ᱡᱚᱢ ᱴᱟᱭᱤᱢ ᱠᱚ ᱦᱤᱡᱩᱜ-ᱟ ᱥᱮ ᱟᱨ ᱱᱤᱛᱳᱜ ᱠᱚ ᱦᱤᱡᱩᱜ-ᱟ ᱨᱚᱦᱚᱭ ᱴᱟᱭᱤᱢ?
ᱵᱟᱝ ᱱᱤᱛᱳᱜ ᱫᱚ ᱵᱟᱠᱚ ᱦᱤᱡᱩᱜ-ᱟ ᱚᱱᱟ ᱵᱤᱞᱤᱜ ᱚᱵᱚᱥᱛᱟ ᱨᱮ᱾ ᱡᱚᱠᱷᱚᱱ ᱜᱮᱞᱮ ᱠᱚᱜ-ᱟ ᱦᱮᱸ᱾ ᱡᱚᱠᱷᱚᱱ ᱜᱮᱞᱮᱜ-ᱟ ᱟᱫᱚ ᱩᱱᱫᱚ ᱦᱮᱸ ᱟᱫᱚ ᱡᱟᱦᱟᱸ ᱥᱚᱡᱷᱮ ᱠᱚ ᱪᱟᱞᱟᱜ-ᱟ, ᱢᱤᱫ ᱥᱚᱡᱷᱮ ᱛᱚ ᱩᱱᱠᱩ ᱫᱚ᱾ ᱢᱟᱰᱟ ᱤᱫᱤᱭᱟᱠᱚ, ᱡᱚᱢ ᱤᱫᱤᱭᱟᱠᱚ᱾
ᱦᱮᱸ ᱚ ᱾ ᱟᱫᱚ ᱥᱚᱨᱠᱟᱨ ᱠᱷᱚᱱᱟᱜ ᱯᱩᱨᱚᱱ ᱯᱮ ᱧᱟᱢᱟ ᱛᱚ᱾
ᱦᱮᱸ ᱥᱚᱨᱠᱟᱨ ᱠᱷᱚᱱᱟᱜ ᱧᱟᱢᱚᱜᱼᱟ ᱾
ᱦᱮᱸ ᱡᱩᱫᱤ ᱠᱚ ᱡᱚᱢ-ᱡᱚᱢᱟ ᱞᱮᱵᱮᱫ ᱟᱠᱚ,
ᱞᱮᱵᱮᱫ ᱫᱟᱠᱚ ᱠᱷᱚᱛᱤ ᱯᱩᱨᱚᱱ
ᱦᱮᱸ ᱦᱮᱸ ᱛᱚ ᱾ ᱟᱭᱢᱟ ᱨᱚᱠᱚᱢ ᱜᱮ ᱵᱮᱵᱚᱥᱛᱷᱟ ᱢᱮᱱᱟᱜ-ᱟ ᱥᱚᱨᱠᱟᱨ ᱠᱷᱚᱱ ᱫᱚ ᱠᱤᱱᱛᱩ ᱟᱵᱚᱜᱮ ᱢᱟᱱᱮ ᱟᱵᱚ ᱵᱟᱵᱚᱱ ᱪᱟᱞᱟᱜᱼᱟ ᱦᱮᱸ ᱦᱮᱸ, ᱦᱩᱸ
ᱵᱟᱵᱚᱱ ᱥᱚᱫᱚᱨᱟ ᱠᱷᱚᱵᱚᱨ ᱩᱱᱠᱩ ᱠᱚ ᱴᱷᱮᱱ,
ᱦᱮᱸ, ᱱᱮᱛᱟᱨ ᱢᱟ ᱥᱚᱪᱮᱛᱚᱱ ᱦᱚᱸᱠᱚ ᱥᱚᱪᱮᱛᱚᱱ ᱠᱚᱣᱟ ᱠᱚ ᱟᱫᱚ ᱟᱞᱮ ᱥᱮᱫ ᱢᱟᱠᱚ ᱦᱤᱡᱩᱜ ᱜᱮᱭᱟ᱾
ᱦᱮᱸ,
ᱦᱮᱸ, ᱦᱮᱡ ᱞᱮᱠᱷᱟᱱ ᱢᱟᱱᱮ ᱟᱛᱳ ᱨᱮᱱ ᱦᱟᱱᱟ ᱡᱩᱫᱤ ᱡᱩᱫᱤ ᱠᱚ ᱵᱩᱡᱽ ᱠᱮᱫᱟ ᱡᱮ ᱦᱮᱡ ᱟᱠᱟᱱᱟ ᱠᱚ ᱦᱟᱱᱟ ᱟᱛᱳ ᱱᱚᱣᱟ ᱟᱛᱳ ᱡᱚᱴᱟᱣ ᱠᱟᱛᱮᱫ ᱟᱢᱫᱟ ᱦᱚᱲ ᱛᱮ ᱢᱟᱱᱮ ᱢᱟᱱᱮ ᱯᱷᱚᱨᱚ ᱥᱮᱸᱜᱮᱞ ᱟᱛᱮᱫ ᱵᱳᱢ ᱟᱛᱮᱫ ᱞᱟᱜᱟ ᱠᱚ ᱦᱩᱭᱩᱜᱼᱟ, ᱦᱮᱸ ᱟᱨ ᱡᱩᱫᱤ ᱚᱱᱠᱟ ᱡᱩᱫᱤ ᱚᱱᱠᱟ ᱡᱟᱦᱟᱸ ᱥᱮᱫ ᱢᱤᱫᱴᱟᱝ ᱜᱟᱱᱮ ᱯᱮᱡ ᱜᱚᱫ ᱱᱟ ᱟᱫᱚ ᱛᱟᱦᱮᱸ ᱜᱚᱫ ᱱᱟᱭ ᱦᱚᱭ ᱛᱚ ᱵᱳᱨ ᱵᱳᱨ ᱛᱮ ᱡᱟᱦᱟᱸ ᱥᱮᱫ ᱮ ᱩᱰᱩᱠ ᱠᱟᱱᱟ᱾
ᱦᱩᱸ ᱾
ᱩᱱᱫᱚᱭ ᱧᱟᱢ ᱞᱮᱠᱷᱟᱱ ᱮ ᱮᱠᱫᱚᱢ ᱢᱟᱰᱟ ᱢᱟᱰᱟ ᱢᱮᱭᱟᱭ ᱯᱩᱨᱟᱹ ᱜᱚᱡ ᱢᱮᱭᱟᱭ ᱟᱨᱠᱤ᱾
ᱦᱮᱸ ᱢᱟᱱᱮ ᱧᱤᱫᱟᱹ ᱩᱰᱩᱜ ᱫᱚ ᱠᱟᱹᱴᱤᱡ ᱵᱚᱛᱚᱨᱟᱱ ᱜᱮᱭᱟ ᱵᱟᱝ᱾
ᱦᱮᱸ ᱵᱚᱛᱚᱨ ᱜᱮᱭᱟ, ᱦᱩᱸ
ᱟᱨ ᱱᱮᱛᱟᱨ ᱢᱟ ᱚᱱᱟ ᱴᱚᱨᱪ ᱠᱚᱦᱚᱸ ᱨᱟᱠᱟᱵ ᱠᱟᱱᱟ, ᱢᱟᱱᱮ ᱥᱮᱬᱟ ᱥᱮᱬᱟ ᱴᱚᱪ ᱞᱟᱹᱭ ᱟᱠᱚ ᱥᱮ ᱪᱮᱫ ᱚᱱᱟ ᱡᱩᱫᱤ ᱦᱟᱹᱛᱤᱢ ᱴᱚᱪ ᱠᱚᱣᱟ ᱚᱱᱟ ᱦᱚᱲᱢᱚ ᱡᱩᱫᱤ ᱟᱠᱚᱣᱟᱜ ᱧᱩᱨᱩᱜᱼᱟ,
ᱦᱮᱸ
ᱞᱟᱹᱭ ᱟᱠᱚ ᱟᱨᱠᱤ,
ᱛᱟᱦᱚᱞᱮ ᱚᱱᱟ ᱛᱮᱦᱚ ᱨᱟᱹᱜᱤ ᱠᱚᱜᱼᱟ ᱦᱟᱹᱛᱤ ᱠᱚ᱾
ᱦᱳᱭ ᱦᱳᱭ᱾
ᱩᱱ ᱜᱮ ᱦᱚᱲ ᱪᱮᱛᱟᱱ ᱢᱟᱱᱮ ᱨᱳᱜᱽ ᱦᱮᱡ ᱟᱠᱚᱣᱟ ᱟᱨᱠᱤ᱾
ᱦᱩᱸᱢ
ᱵᱩᱡᱽ ᱠᱮᱫᱟ ᱵᱤᱱ᱾
ᱦᱮᱸ ᱡᱮ ᱦᱚᱲ ᱫᱚᱠᱚ ᱦᱚᱜᱼᱚ ᱱᱚᱜ ᱱᱚᱝᱠᱟᱱᱟ ᱢᱮᱱᱛᱮ᱾
ᱦᱮᱸ ᱠᱤᱱᱛᱩ ᱩᱱᱠᱩ ᱫᱚ ᱢᱤᱫᱴᱟᱝ ᱢᱟᱱᱮ ᱚᱵᱮᱞᱟ ᱡᱤᱵ ᱥᱮ ᱢᱟᱱᱮ ᱚᱱᱠᱟ ᱠᱟᱛᱮ ᱟᱛᱮᱫ ᱯᱚᱨᱚᱢᱚᱨᱚ ᱟᱛᱮᱫ ᱫᱚ ᱢᱟᱱᱮ ᱵᱟᱝ ᱴᱷᱤᱠᱟ ᱟᱨᱠᱤ᱾ ᱦᱩᱸ ᱦᱮᱡ ᱱᱟᱠᱚ ᱪᱟᱞᱟᱣ ᱱᱟᱠᱚ ᱴᱷᱤᱠ ᱜᱮᱭᱟ ᱠᱤᱱᱛᱩ ᱚᱱᱟ ᱥᱮᱸᱜᱮᱞ ᱥᱮᱸᱜᱮᱞ ᱟᱛᱮᱫ ᱚᱱᱟ ᱠᱚᱫᱚ ᱵᱷᱟᱜᱤ ᱡᱤᱱᱤᱥ ᱫᱚ ᱵᱟᱝ ᱠᱟᱱᱟ ᱟᱨᱠᱤ᱾
ᱦᱮᱸ
ᱵᱟᱠᱷᱟᱱ ᱟᱫᱚ ᱚᱱᱮ ᱛᱚ ᱠᱷᱚᱛᱤ ᱯᱩᱨᱚᱱ ᱠᱚ ᱮᱢᱚᱜ ᱠᱟᱱᱟ ᱤᱱᱟᱹ ᱠᱷᱟᱹᱛᱤᱨ ᱥᱚᱨᱠᱟᱨ᱾
ᱦᱮᱸ
ᱡᱩᱫᱤ ᱡᱚᱢ ᱛᱟᱢᱟᱭ ᱛᱵᱩ ᱟᱞᱚᱢ᱾ ᱟᱞᱚᱢ ᱡᱤᱱᱤᱥ ᱟᱞᱚᱢ ᱠᱷᱚᱛᱤᱭᱟ ᱟᱢ ᱱᱚᱰᱮ ᱫᱟᱹᱵᱤ ᱢᱮ ᱧᱟᱢᱟᱢ᱾
ᱦᱮᱸ
ᱟᱛᱟᱹᱣ ᱵᱟᱠᱚ ᱵᱩᱡᱟ᱾
ᱦᱮᱸ
ᱞᱟᱜᱟ ᱠᱚ ᱜᱮᱭᱟ ᱠᱚ ᱱᱚᱝᱠᱟ ᱪᱟᱯᱟᱫ ᱠᱚᱣᱟ ᱠᱚ᱾
ᱛᱟᱦᱚᱞᱮ ᱜᱚᱝᱠᱮ ᱦᱩᱞ ᱢᱟᱦᱟ ᱠᱚ ᱪᱮᱫ ᱞᱮᱠᱟ ᱯᱟᱨᱚᱢᱮᱱ ᱛᱟᱯᱮᱭᱟ᱾
ᱦᱩᱞ ᱢᱟᱦᱟ ᱵᱷᱟᱜᱤ ᱜᱮ᱾
ᱟᱪᱪᱷᱟ ᱦᱮᱸ ᱚ ᱦᱮᱸ ᱚᱸ
ᱛᱟᱞᱮ ᱵᱚᱸᱜᱟ ᱵᱩᱨᱩ ᱠᱚ ᱦᱚᱸ ᱠᱚ ᱞᱟᱹᱭ᱾ ᱠᱮᱫᱟ ᱨᱟᱹᱥᱠᱟᱹ ᱜᱮ ᱦᱩᱭ ᱠᱟᱱᱟ ᱟᱨᱚ ᱡᱮᱢᱚᱱ ᱟᱨᱚ ᱨᱟᱹᱥᱠᱟᱹᱭᱩᱜ ᱢᱟ᱾
ᱟᱪᱪᱷᱟ ᱟᱞᱮ ᱥᱮᱫ ᱢᱟ ᱦᱩᱞ ᱢᱟᱦᱟ ᱫᱚ᱾ ᱦᱩᱭᱱᱟ
ᱦᱟᱸ ᱟᱯᱮ ᱥᱮᱫ ᱜᱮᱛᱚ ᱵᱤᱥᱤ ᱠᱚ ᱯᱟᱞᱚᱱᱟ ᱚᱱᱟ ᱥᱟᱭᱤᱰ ᱜᱮ᱾
ᱦᱮᱸᱻᱮ
ᱩᱸᱻ ᱩᱸᱻ ᱦᱟᱸ
ᱠᱤᱱᱛᱩ ᱱᱚᱣᱟ ᱫᱚ ᱪᱮᱫ ᱛᱚ ᱢᱟᱱᱮ ᱵᱷᱟᱨᱚᱛ ᱢᱟᱱᱮ ᱯᱷᱩᱨᱜᱟᱹᱞ ᱨᱮᱜᱮᱧ ᱞᱟᱹᱲᱦᱟᱹᱭ ᱞᱮᱫᱟ᱾
ᱦᱩᱸ ᱩᱜᱸ